ᱦᱮᱞᱳ᱾ ᱦᱮᱸ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ᱾
ᱦᱮᱸ ᱱᱟᱯᱟᱭ ᱵᱟᱲᱟ ᱜᱮᱭᱟ ᱵᱤᱱ?
ᱱᱟᱯᱟᱭ ᱵᱟᱲᱟ ᱜᱮᱭᱟ ᱵᱤᱱ ᱠᱷᱟᱡ?
ᱦᱳᱭ ᱱᱟᱯᱟᱭ ᱜᱮ ᱟᱵᱮᱱ ᱜᱮ?
ᱟᱹᱞᱤᱧ ᱦᱚᱸ ᱦᱟᱸᱠᱷᱟᱡ ᱫᱚ ᱱᱟᱯᱟᱭ ᱫᱚᱞᱤᱧ ᱱᱟᱯᱟᱭ ᱜᱮᱭᱟ᱾ ᱛᱟᱦᱚᱞᱮ ᱢᱮᱢ ᱚᱱᱛᱮ ᱪᱟᱥ ᱠᱟᱹᱢᱤ ᱫᱚ ᱚᱠᱟ ᱞᱮᱠᱟ ᱛᱤᱱᱟᱹᱜ ᱥᱟᱺᱜᱤᱧ ᱮᱱᱟ?
ᱫᱚ ᱮᱦᱚᱵ ᱜᱮ ᱟᱹᱣᱨᱤ ᱮᱦᱚᱵᱚᱜᱼᱟ᱾
ᱚ ᱦᱳᱭ ᱛᱚ᱾
ᱛᱚᱞᱟ ᱠᱚᱫᱚ ᱦᱩᱭᱩᱜ ᱠᱟᱱᱟ᱾
ᱦᱮᱸᱻ
ᱱᱚᱜᱼᱚᱭ ᱛᱚ ᱫᱟᱜ ᱮ ᱟᱭ ᱮᱵᱟᱨ ᱮᱦᱚᱵ ᱟᱠᱚ᱾
ᱦᱮᱸ ᱦᱮᱸ ᱟᱨ ᱛᱟᱦᱚᱞᱮ ᱛᱚᱞᱟ ᱜᱤᱲᱤ ᱠᱚᱫᱚ ᱦᱩᱭᱱᱟ ᱥᱮ ᱵᱟᱝ?
ᱦᱮᱸ ᱦᱩᱭ ᱠᱟᱱᱟ᱾
ᱚ ᱟᱯᱮ ᱥᱮᱫ ᱫᱚ ᱪᱮᱫ ᱦᱳᱲᱳ ᱡᱟᱹᱥᱛᱤ ᱯᱮ ᱨᱚᱦᱚᱭ ᱜᱮᱛᱮ ᱢᱮᱢ?
ᱪᱮᱫ ᱦᱳᱲᱳ ᱧᱩᱛᱩᱢ ᱫᱚ ᱵᱟᱞᱤᱧ ᱵᱟᱲᱟᱭᱟ ᱟᱞᱤᱧ ᱫᱚ᱾
ᱚᱻ ᱟᱪᱷᱟ ᱟᱰᱤ ᱱᱟᱯᱟᱭ᱾ ᱛᱟᱦᱚᱞᱮ ᱠᱷᱟᱱ ᱛᱮᱦᱮᱧ ᱫᱚ ᱱᱚᱜᱚᱭ ᱧᱮᱞ ᱧᱮᱞᱛᱮ ᱦᱩᱞ ᱢᱟᱦᱟ ᱥᱮᱴᱮᱨᱚᱜ ᱠᱟᱱᱟ ᱱᱚᱣᱟ ᱤᱫᱤ ᱠᱟᱛᱮᱜ ᱞᱟᱝ ᱨᱚᱯᱚᱲᱟ ᱦᱮᱸ ᱥᱮ᱾
ᱦᱳᱭ
ᱛᱟᱦᱞᱮ ᱤᱭᱟᱹ ᱦᱩᱞ ᱢᱟᱦᱟ ᱫᱚ ᱪᱮᱫ ᱠᱟᱱ ᱛᱟᱵᱚᱱᱟ ᱟᱵᱚ ᱠᱚᱣᱟᱜ ᱫᱚ? ᱠᱟᱹᱴᱤᱡ ᱡᱩᱫᱤ ᱵᱮᱱ ᱞᱟᱹᱭ ᱠᱮᱭᱟ
ᱦᱮᱞᱳ
ᱦᱳᱭ ᱦᱳᱭ ᱞᱟᱹᱭᱮᱜ ᱠᱟᱱᱤᱧ᱾
ᱢᱟᱞ ᱦᱮᱸ᱾
ᱦᱩᱞ ᱢᱟᱦᱟ ᱫᱚ ᱪᱮᱫ ᱵᱚᱱ ᱞᱟᱹᱭᱟ ᱤᱭᱟᱹ ᱡᱟᱦᱟᱸ ᱩᱱᱤᱥᱥᱚ ᱯᱚᱧᱪᱟᱱᱱᱚ ᱥᱟᱞᱨᱮ ᱛᱤᱨᱤᱥᱟ ᱡᱩᱱ ᱦᱤᱞᱳᱜ ᱡᱟᱦᱟᱸ ᱞᱟᱹᱲᱦᱟᱹᱭ ᱞᱮᱫ ᱛᱟᱦᱮᱱᱟ ᱠᱚ
ᱟᱸᱜ ᱞᱟᱹᱲᱦᱟᱹᱭ ᱠᱟᱛᱮᱜ ᱫᱤᱥ ᱟᱵᱚᱣᱟᱜ ᱫᱤᱥ ᱚᱢ ᱠᱚ ᱵᱟᱧᱪᱟᱣ ᱠᱟᱛᱮ ᱟᱵᱚᱣᱟᱜ ᱥᱟᱱᱛᱟᱞ ᱥᱚᱢᱟᱡᱽ ᱠᱚ ᱵᱟᱧᱪᱟᱣ ᱠᱟᱫ ᱛᱟᱦᱮᱱᱟ᱾ ᱛᱚ ᱚᱱᱟ ᱫᱤᱥᱟᱹ ᱠᱟᱛᱮ ᱜᱮ ᱯᱨᱚᱛᱛᱮᱠ ᱵᱚᱪᱷᱚᱨ ᱜᱮ ᱛᱤᱨᱤᱥᱟ ᱡᱩᱱ ᱢᱟᱱᱟᱣ ᱟᱹᱜᱩ ᱦᱩᱭᱩᱜ ᱠᱟᱱᱟ᱾
ᱦᱮᱸ, ᱮᱠᱫᱚᱢ ᱟᱰᱤ ᱱᱟᱯᱟᱭ ᱱᱚᱜᱼᱚᱭ ᱡᱮ ᱟᱴᱷᱮᱨᱚᱥᱚ ᱯᱚᱧᱪᱟᱱᱱᱚ ᱥᱟᱞ ᱨᱮ ᱛᱤᱨᱤᱥᱮ ᱡᱩᱱ ᱨᱮ ᱦᱩᱞ ᱮᱛᱚᱦᱚᱵ ᱞᱮᱱᱟ ᱦᱮᱸ ᱥᱮ᱾ ᱤᱭᱟᱹ ᱥᱤᱫᱩ, ᱠᱟᱹᱱᱦᱩ, ᱪᱟᱸᱫᱽ, ᱵᱷᱳᱚᱭᱨᱚᱵ, ᱯᱷᱩᱞᱳ, ᱡᱷᱟᱱᱚ ᱟᱛᱮᱫ᱾ ᱟᱰᱤ ᱢᱤᱫᱴᱟᱝ ᱢᱟᱱᱮ ᱤᱭᱟᱹ ᱱᱚᱣᱟᱠᱚ ᱟᱹᱰᱤ ᱢᱟᱨᱟᱝ ᱢᱤᱫᱴᱟᱝ ᱞᱟᱹᱲᱦᱟᱹᱭ ᱦᱮᱸᱥᱮ, ᱚᱸᱰᱮ ᱟᱰᱤ ᱟᱭᱢᱟ ᱥᱟᱭ ᱥᱟᱭ ᱥᱟᱱᱛᱟᱲᱟᱜ ᱢᱟᱭᱟᱝ ᱞᱤᱸᱜᱤ ᱞᱮᱱᱟ ᱵᱷᱚᱜᱽᱱᱟᱰᱤ ᱟᱹᱛᱩ ᱨᱮ᱾ ᱦᱮᱸ ᱥᱮ᱾
ᱦᱳᱭ ᱦᱳᱭ᱾
ᱟᱫᱚ ᱢᱮᱱ ᱱᱤᱛᱚᱜ ᱛᱟᱦᱞᱮ ᱟᱹᱛᱩ ᱫᱤᱥᱚᱢ ᱠᱚᱨᱮᱫ ᱟᱯᱮ ᱮ ᱟᱯᱮ ᱫᱤᱥᱚᱢ ᱥᱮᱫ ᱚᱠᱟᱞᱠᱟ ᱦᱩᱞ ᱢᱟᱦᱟ ᱠᱚ ᱢᱟᱱᱟᱣᱮᱜᱼᱟ?
ᱟᱞᱮ ᱥᱮᱫ ᱫᱚ ᱱᱟᱛᱮ ᱫᱚ ᱵᱚᱸᱜᱟ ᱵᱩᱨᱩ ᱥᱩᱢᱩᱝ ᱜᱮ ᱦᱩᱭᱩᱜ ᱜᱮᱭᱟ᱾ ᱵᱚᱸᱜᱟ ᱵᱩᱨᱩ ᱦᱩᱭᱩᱜᱼᱟ, ᱚᱱᱟᱜᱮ᱾ ᱟᱨ ᱞᱟᱜᱽᱲᱮ ᱡᱩᱫᱤ ᱵᱟᱨ ᱟᱠᱷᱲᱟ ᱯᱮ ᱟᱠᱷᱲᱟ ᱜᱟᱱ ᱮᱱᱮᱪ ᱠᱷᱟᱱ ᱠᱚ᱾
ᱦᱮᱸ ᱦᱮᱸ, ᱢᱮᱱᱠᱷᱟᱱ ᱢᱮᱢ ᱟᱹᱰᱤ ᱟᱭᱢᱟ ᱴᱚᱴᱷᱟᱨᱮ ᱧᱮᱞᱚᱜ ᱠᱟᱱᱟ ᱡᱮ, ᱛᱤᱨᱤᱥᱮ ᱡᱩᱱ ᱥᱮ ᱦᱩᱞ ᱢᱟᱦᱟ ᱦᱤᱞᱳᱜ ᱱᱚᱣᱟ ᱯᱟᱛᱟ ᱦᱩᱭᱩᱜ ᱠᱟᱱᱟ ᱠᱤᱢᱵᱟ ᱚᱨᱜᱮᱥ ᱴᱟ ᱦᱩᱭᱩᱜ ᱠᱟᱱᱟ ᱠᱤᱢᱵᱟ ᱵᱚᱞ ᱮᱱᱮᱡ ᱦᱩᱭᱩᱜ ᱠᱟᱱᱟ ᱢᱮᱱᱠᱷᱟᱱ ᱛᱤᱨᱤᱥᱮ ᱡᱩᱱ ᱨᱮᱫᱚ ᱟᱵᱚ ᱱᱚᱣᱟ ᱠᱚ ᱠᱚᱨᱟᱣ ᱩᱪᱤᱛ ᱠᱟᱱ ᱛᱟᱵᱚᱱᱟ? ᱥᱮ ᱵᱟᱝ ᱠᱟᱱ ᱛᱟᱵᱚᱱᱟ ᱱᱚᱣᱟ ᱠᱚ ᱵᱟᱨᱮᱛᱮ ᱠᱟᱹᱴᱤᱡ ᱢᱟ ᱞᱟᱹᱭ ᱯᱮ ᱞᱟᱹᱭᱵᱮᱱ᱾
ᱞᱟᱹᱭ ᱠᱚᱛᱮᱫᱚ ᱵᱟᱭ ᱟᱸᱡᱚᱢᱟ ᱪᱤᱠᱟᱹ
ᱡᱮᱦᱮᱛᱩ ᱱᱚᱣᱟ ᱫᱚ ᱢᱤᱫᱴᱮᱱ ᱮᱸᱻ ᱮᱸᱜ ᱮᱱᱦᱤᱞᱳᱜ ᱫᱚ ᱢᱤᱫᱴᱤᱱ ᱫᱩᱠ ᱨᱮᱱᱟᱜ ᱜᱮ ᱫᱤᱱ ᱛᱟᱦᱮᱸ ᱠᱟᱱᱟ᱾ ᱱᱚᱣᱟ ᱞᱟᱹᱲᱦᱟᱹᱭ ᱨᱮᱱᱟᱜ ᱫᱤᱱ ᱛᱟᱦᱮᱸ ᱠᱟᱱᱟ ᱛᱚ, ᱚᱱᱟ ᱠᱷᱟᱹᱛᱤᱨ ᱛᱮ ᱟᱹᱞᱤᱧ ᱞᱤᱧ ᱢᱚᱱᱮᱭᱟ ᱡᱮ, ᱛᱤᱨᱤᱥᱟ ᱡᱩᱱ ᱦᱤᱞᱳᱜ ᱡᱮᱫᱤᱱ ᱢᱟᱱᱟᱣᱮᱜᱼᱟ ᱵᱚᱱ ᱥᱮᱫᱤᱱ ᱫᱚ ᱮᱴᱟᱜ ᱠᱤᱪᱷᱩ ᱚᱱᱠᱟ ᱚᱨᱠᱮᱥᱴᱟᱨ ᱫᱚ ᱫᱚᱦᱚ ᱩᱪᱤᱛ ᱵᱟᱝ ᱠᱟᱱᱟ᱾ ᱟᱨ ᱚᱱᱟ ᱵᱟᱫᱛᱮ ᱡᱚᱫᱤ ᱫᱚᱦᱚ ᱫᱟᱲᱮᱜ-ᱟ ᱵᱚᱱ ᱡᱮ, ᱡᱟᱦᱟᱱᱟᱜ ᱜᱟᱭᱟᱱ ᱠᱚ ᱚᱱᱟ ᱵᱟᱠᱷᱨᱟᱛᱮ ᱡᱮ ᱚᱱᱟ, ᱪᱮᱫ ᱦᱩᱭ ᱞᱮᱱᱟ ᱥᱮ ᱫᱤᱱ ᱚᱱᱟ ᱠᱚ ᱫᱤᱥᱟᱹ ᱠᱟᱛᱮᱫ᱾ ᱛᱚ, ᱥᱮ ᱥᱮᱨᱮᱧ ᱠᱚ ᱚᱱᱚᱬᱦᱮᱸ ᱡᱟᱜᱮ ᱦᱩᱭᱮᱱ ᱡᱟᱦᱟᱸᱛᱮ ᱦᱚᱲ ᱠᱚ ᱵᱩᱡᱷᱟᱹᱣ ᱧᱟᱢᱟ ᱡᱮ ᱮᱠᱪᱩᱭᱮᱞᱤ ᱥᱮᱫᱤᱱ ᱪᱮᱫ ᱦᱩᱭ ᱞᱮᱱ ᱛᱟᱦᱮᱱᱟ? ᱛᱚ ᱚᱱᱟᱜᱮ
ᱦᱮᱸ ᱦᱮᱸ ᱮᱠᱫᱚᱢ ᱟᱹᱞᱤᱧ ᱦᱚᱸ ᱚᱱᱟ ᱜᱮᱞᱤᱧ ᱢᱚᱱᱮᱭᱟ ᱵᱟᱝᱠᱷᱟᱱ ᱧᱮᱞᱚᱜ ᱠᱟᱱᱟ ᱡᱮ ᱱᱚᱜᱚᱭ ᱡᱟᱦᱟᱸᱭ ᱟᱵᱚᱨᱮᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ, ᱡᱟᱦᱟᱸᱭ ᱦᱟᱯᱮᱱ ᱫᱤᱱ ᱠᱚ ᱦᱟᱨᱟ ᱵᱩᱨᱩᱜᱼᱟ, ᱢᱮᱱᱠᱷᱟᱱ ᱱᱩᱠᱩ ᱩᱱᱠᱩ, ᱱᱤᱛᱚᱜ ᱟᱵᱚᱣᱟᱜ ᱡᱮᱱᱟᱨᱮᱥᱚᱱ ᱨᱮ ᱡᱩᱫᱤ, ᱱᱚᱝᱠᱟ ᱵᱚᱱ ᱠᱚᱨᱟᱣᱟ ᱡᱮ, ᱱᱚᱸᱰᱮ ᱦᱩᱞ ᱢᱟᱦᱟ ᱞᱮᱠᱟᱱ ᱫᱤᱱᱨᱮ, ᱯᱟᱛᱟ ᱮᱱᱮᱡ ᱵᱚᱞ ᱠᱷᱮᱞᱳᱰ ᱥᱮ ᱤᱭᱟᱹ ᱚᱨᱜᱮᱥᱴᱨᱟ, ᱦᱟᱯᱮᱱ ᱫᱤᱱ ᱨᱮᱱ ᱩᱱᱠᱩ ᱵᱟᱹᱵᱩ ᱛᱟᱠᱚ, ᱡᱩᱫᱤ ᱱᱟᱜᱟᱢ ᱠᱚ ᱵᱟᱝ ᱠᱚ ᱯᱟᱲᱦᱟᱣᱟ ᱦᱩᱞ ᱢᱟᱦᱟ ᱨᱮᱱᱟᱜ, ᱮᱸᱰᱮ ᱠᱷᱟᱱ ᱩᱱᱠᱩ ᱫᱚ ᱪᱮᱫ ᱢᱟᱱᱮ, ᱛᱤᱨᱤᱥᱮ ᱡᱩᱱ ᱫᱚ ᱟᱴᱷᱨᱚᱥᱚ ᱯᱚᱧᱪᱟᱱᱱᱚ ᱥᱟᱞᱫᱚ, ᱢᱤᱫᱴᱟᱝ ᱢᱟᱨᱟᱝ ᱯᱟᱛᱟ ᱮᱱᱮᱡ ᱥᱮ ᱚᱨᱠᱮᱥᱴᱟᱨ ᱦᱩᱭ ᱞᱮᱱ ᱛᱟᱞᱮᱭᱟ ᱱᱚᱣᱟ ᱢᱮᱱᱛᱮ ᱡᱚᱛᱚ ᱠᱚ ᱵᱩᱡᱷᱟᱹᱣᱟ, ᱦᱮᱸ ᱥᱮ, ᱾
ᱦᱳᱭ,
ᱚᱱᱟ ᱠᱷᱟᱹᱛᱤᱨ ᱛᱮ, ᱱᱚᱣᱟ ᱯᱟᱛᱟ ᱮᱱᱮᱡ ᱡᱟᱦᱟᱸ ᱦᱩᱭᱩᱜ ᱠᱟᱱ ᱫᱚ ᱵᱚᱞ ᱠᱷᱮᱞᱳᱰ ᱠᱚ, ᱱᱚᱣᱟ ᱠᱚᱫᱚ ᱢᱟᱱᱮ ᱵᱚᱱᱫᱚ ᱞᱟᱹᱠᱛᱤᱜ ᱠᱟᱱᱟ ᱾
ᱦᱳᱭ
ᱮᱱᱠᱷᱟᱱ ᱢᱮᱱᱢᱟ ᱛᱟᱦᱚᱞᱮ, ᱢᱤᱫᱴᱟᱝ ᱞᱤᱧ ᱠᱩᱠᱞᱤᱭᱮᱫ ᱵᱮᱤᱱᱟ, ᱦᱮᱸ ᱥᱮ, ᱦᱩᱞ ᱢᱟᱦᱟ ᱤᱫᱤ ᱠᱟ ᱠᱟᱛᱮ? ᱟᱪᱪᱷᱟ,
ᱦᱚᱭ,
ᱥᱤᱫᱩ ᱠᱟᱱᱦᱩ ᱢᱩᱨᱢᱩ ᱜᱚᱢᱠᱮ ᱛᱟᱹᱠᱤᱱ, ᱡᱟᱦᱟᱸ ᱦᱩᱞ ᱠᱤᱱ ᱡᱟᱹᱨᱤ ᱞᱮᱫᱟ, ᱚᱱᱟ ᱦᱩᱞ ᱨᱮᱱᱟᱜ ᱧᱩᱛᱩᱢ ᱫᱚ ᱪᱮᱫ ᱟᱝ ᱪᱮᱫ ᱛᱟᱦᱮᱸ ᱞᱮᱱᱟ?
ᱪᱮᱫ ᱛᱟᱦᱮᱸ ᱞᱮᱱᱟ?
ᱮᱱᱠᱷᱟᱱ, ᱟᱫᱚ ᱛᱮᱞᱟ ᱵᱤᱱ ᱞᱟᱹᱭ ᱫᱟᱲᱮᱭᱟᱜᱼᱟ ᱾
ᱥᱟᱱᱛᱟᱲ ᱦᱩᱞ ᱫᱚ ᱵᱟᱝ ᱠᱟᱱᱟ?
ᱦᱮᱸ ᱦᱮᱸ ᱚᱱᱟ ᱜᱮ ᱠᱟᱱᱟ, ᱟᱫᱚ ᱠᱩᱠᱞᱤ ᱜᱮ ᱮᱱᱠᱷᱟᱱᱡ ᱱᱚᱝᱠᱟ ᱞᱤᱧ ᱞᱟᱹᱭ
ᱦᱡ, ᱟᱹᱞᱤᱧ ᱜᱮ ᱠᱚᱱᱯᱤᱭᱩᱡᱚᱜ ᱠᱟᱱᱟ ᱞᱤᱧ, ᱡᱮ ᱟᱵᱟᱨ ᱪᱮᱫ ᱦᱩᱞ ᱛᱟᱦᱮ ᱞᱮᱱᱟ ᱯᱟᱞᱮ?
ᱮᱸᱦᱮᱸᱫ, ᱵᱟᱝ ᱵᱟᱝ ᱚᱝᱠᱟ ᱫᱚ ᱵᱟᱝ? ᱛᱟᱦᱚᱞᱮ ᱢᱮᱢ, ᱡᱟᱦᱟᱸ ᱦᱩᱞ ᱠᱤᱱ ᱮᱛᱚᱦᱚᱵ ᱞᱮᱫᱟ, ᱱᱚᱣᱟ ᱫᱚ ᱛᱤᱱᱟᱹᱜ ᱥᱟᱹᱦᱤᱛ ᱨᱮ ᱦᱩᱭᱞᱮᱱᱟ ᱾
ᱟᱸ
ᱦᱮᱞᱳ,
ᱢᱚᱱᱮ ᱦᱚᱭ, ᱩᱱᱤᱥᱚ ᱯᱚᱧᱪᱟᱱᱱᱚ ᱠᱷᱚᱱ ᱪᱷᱟᱯᱟᱱᱱᱚ,
ᱦᱮᱸ ᱦᱮᱸ,
ᱵᱟᱝ ᱵ ᱥᱷ ᱜᱮ
ᱟ ᱢᱮᱢ ᱛᱟᱦᱚᱞᱮ, ᱟᱨ, ᱚᱱᱠᱟ ᱜᱮᱞᱤᱧ ᱠᱩᱠᱞᱤᱭᱮᱫ ᱵᱮᱤᱱᱟ, ᱦᱮᱸᱥᱮ,
ᱦᱳᱭ,
ᱛᱟᱦᱚᱞᱮ ᱥᱤᱫᱩ ᱠᱟᱹᱱᱩ ᱜᱚᱢᱠᱮ ᱛᱟᱹᱠᱤᱱ, ᱟᱯᱟᱛ ᱨᱮᱱᱟᱜ ᱧᱩᱛᱩᱢ ᱫᱚ ᱪᱮᱫ, ᱟᱯᱟᱛ ᱛᱮᱭᱟᱜ ᱧᱩᱛᱩᱢ ᱫᱚ ᱪᱮᱫ ᱛᱟᱦᱮᱸ ᱞᱮᱱ ᱛᱟᱠᱤᱱᱟ?
ᱟᱻᱦ ᱦᱤᱲᱤᱧ ᱠᱟᱜᱼᱟ ᱞᱤᱧ ᱪᱮᱫ? ᱡᱮᱱᱚ ᱛᱟᱦᱮᱸ ᱞᱮᱱᱟ ᱾ ᱪᱮᱫ ᱛᱟᱦᱮᱸᱞᱮᱱ ᱛᱟᱹᱠᱤᱱᱟᱜ? ᱦᱳᱭ, ᱪᱮᱫ ᱛᱟᱦᱮᱸᱞᱮᱱ ᱛᱟᱹᱠᱤᱱᱟ?
ᱟᱯᱟᱛᱟᱜ ᱧᱩᱛᱩᱢ ᱫᱚ ᱛᱟᱦᱮᱸ ᱞᱮᱱ ᱛᱟᱭᱟ ᱪᱩᱱᱩ ᱢᱩᱨᱢᱩ,
ᱟᱪᱪᱷᱟ ᱟᱪᱪᱷᱟ ᱦᱮᱸ,
ᱟᱵᱤᱱ ᱱᱚᱣᱟ ᱵᱟᱨᱮ ᱛᱮ, ᱡᱟᱦᱟᱱᱟᱜ ᱠᱩᱠᱞᱤ ᱦᱩᱞ ᱢᱟᱦᱟ ᱤᱫᱤ ᱠᱟᱛᱮᱜ?
ᱟᱸᱻᱜ, ᱦᱮᱸ ᱛᱚ, ᱟᱭᱢᱟ ᱡᱟᱭᱜᱟ ᱨᱮ ᱱᱤᱝᱠᱟ ᱦᱩᱭᱩᱜ ᱠᱟᱱᱟ, ᱡᱟᱦᱟᱸ ᱵᱟᱝᱜᱟᱞᱤ ᱠᱚ ᱢᱮᱥᱟ ᱢᱮᱱᱟᱜ ᱠᱚᱣᱟ ᱛᱚ ᱚᱱᱟ ᱡᱟᱭᱜᱟ ᱨᱮ ᱱᱤᱝᱠᱟ ᱯᱳᱥᱴᱟᱨ ᱠᱚ ᱵᱮᱱᱟᱜᱼᱟ, ᱡᱟᱦᱟᱸ ᱵᱮᱱᱟᱨ ᱠᱚ ᱵᱮᱱᱟᱜᱼᱟ, ᱤᱱᱟᱹ ᱨᱮ ᱚᱞᱮᱫ ᱜᱮᱭᱟ ᱠᱚ ᱡᱮ ᱟ, ᱦᱩᱞ ᱩᱛᱥᱚᱵ ᱢᱮᱱᱛᱮ ᱞᱟᱹᱭᱟᱹᱜᱼᱟ ᱾
ᱦᱮᱸ ᱦᱮᱸ ᱾ ᱱᱚᱣᱟ ᱫᱚ ᱟᱵᱚ ᱫᱚ ᱚᱱᱟ ᱫᱚ ᱩᱛᱥᱚᱵᱽ ᱫᱚ ᱵᱟᱵᱚᱱ ᱯᱟᱞᱟᱣᱟ ᱾ ᱦᱮᱸᱥᱮ, ᱱᱚᱣᱟ ᱫᱚ ᱢᱤᱫᱴᱟᱝ ᱟᱞᱟᱫᱟ ᱤᱭᱟᱹᱜ ᱠᱟᱱᱟ ᱾
ᱠᱟᱱᱴᱟᱲ ᱫᱚ ᱵᱟᱹᱱᱩᱜ ᱠᱷᱟᱱᱴᱟᱲ ᱾
ᱟᱨ ᱢᱟ ᱱᱚᱣᱟ ᱱᱤᱭᱮ ᱟᱹᱵᱤᱱ ᱜᱮ ᱠᱟᱹᱴᱤᱡ ᱞᱟᱹᱭᱟᱜ ᱵᱤᱱ
ᱚᱱᱟᱜᱮ ᱡᱩᱫᱤ ᱡᱩᱫᱤ ᱟᱵᱚᱜᱮ ᱴᱷᱤ ᱵᱟᱝᱵᱚᱱ ᱛᱟᱦᱮᱸᱱᱟ ᱡᱮᱥᱮᱜ ᱦᱩᱞ ᱢᱟᱦᱟ ᱦᱤᱞᱳᱜ ᱡᱚᱫᱤ ᱚᱨᱠᱮᱥᱴᱟᱨ ᱵᱚᱱ ᱠᱚᱨᱟᱣᱟ ᱯᱮᱜ ᱟᱜ ᱦᱟᱱᱟ ᱱᱟᱣᱟ ᱤᱭᱟᱹ ᱪᱮᱫ ᱠᱚ ᱞᱟᱹᱭᱟ ᱢᱟᱱᱮ ᱤᱱᱠᱟᱹᱱᱟᱜ ᱡᱟᱦᱟᱸ ᱮᱠᱴᱤᱵᱷᱤᱴᱤ ᱟᱵᱚ ᱵᱚᱱ ᱠᱚᱨᱟᱣ ᱛᱚ ᱮᱴᱟᱜ ᱦᱚᱲ ᱫᱚ ᱪᱮᱫ ᱠᱚ ᱢᱚᱱᱮᱭᱟ ᱦᱩᱞ ᱫᱚ ᱩᱛᱥᱚᱵᱽ ᱜᱮ ᱛᱟᱦᱮ ᱞᱮᱱᱟ ᱾ ᱛᱚ ᱟᱵᱚ ᱛᱮᱜᱮ ᱥᱮ ᱫᱤᱱ ᱱᱤᱝᱠᱟᱹ ᱦᱚᱭ
ᱚᱱᱮ ᱛᱚ ᱯᱳᱭᱞᱳ ᱨᱮᱜᱮ ᱞᱤᱧ ᱞᱟᱹᱭ ᱠᱮᱫᱟ ᱦᱟᱯᱮᱱ ᱫᱤᱱ ᱜᱤᱫᱽᱨᱟᱹ ᱠᱚᱫᱚ ᱚᱱᱟ ᱜᱮᱛᱚ ᱠᱚ ᱵᱩᱡᱷᱟᱹᱣᱟ ᱡᱮ ᱯᱟᱛᱟ ᱮᱱᱮᱡ ᱥᱮ ᱚᱨᱜᱮᱥᱴᱟᱨ ᱞᱮᱠᱟᱱ ᱫᱤᱱ ᱠᱟᱱᱟ ᱦᱮᱸᱥᱮ ᱚᱱᱟ ᱠᱷᱟᱹᱛᱤᱨ ᱛᱮᱜᱮ ᱛᱚ ᱚᱱᱟ ᱠᱟᱛᱷᱟ ᱤᱭᱟᱹ ᱫᱚᱠᱚ ᱪᱷᱟᱹᱛᱤᱠ ᱫᱚᱠᱚ ᱢᱮᱱᱮᱜᱼᱟ᱾
ᱦᱳᱭ ᱛᱳ ᱚᱱᱟᱜᱮ ᱡᱮ ᱡᱩᱫᱤ ᱟᱵᱚ ᱜᱮ ᱦᱳᱭ ᱦᱳᱭ
ᱢᱟ ᱟᱨᱚ ᱠᱩᱠᱞᱤ ᱞᱤᱧ ᱫᱚᱦᱚᱭᱫᱟ ᱦᱮᱸᱥᱮ ᱢᱟᱱᱮ ᱟᱸᱡ ᱪᱩᱱᱩ ᱢᱩᱨᱢᱩ ᱨᱮᱱ ᱜᱤᱫᱽᱨᱟᱹ ᱫᱚ ᱛᱤᱱᱟᱹᱜ ᱠᱚ ᱛᱟᱦᱮᱸ ᱞᱮᱱ ᱛᱟᱦᱮᱸ ᱞᱮᱱᱛᱟᱭᱟ? ᱡᱟᱦᱟᱸᱭ ᱥᱤᱫᱩ ᱠᱟᱱᱩ ᱛᱟᱠᱚ ᱛᱤᱱᱟᱹᱜ ᱵᱚᱭᱦᱟ ᱠᱚ ᱛᱟᱦᱮᱸᱱᱟ?
ᱟᱪᱪᱷᱟ ᱩᱱᱠᱩ ᱫᱚ ᱯᱩᱱ ᱦᱚᱲ ᱠᱚ ᱛᱟᱦᱮᱸ ᱞᱮᱠᱟᱱᱟ ᱥᱮ ᱛᱩᱨᱩᱭ ᱦᱚᱲ ᱠᱚ ᱛᱟᱦᱮᱸ ᱞᱮᱱᱟ? ᱟᱹᱞᱤᱧ ᱫᱚ ᱵᱟᱹᱞᱤᱧ ᱵᱟᱲᱟᱭᱟ ᱴᱷᱤᱠᱴᱷᱟᱠ ᱾
ᱦᱚᱲ ᱦᱩᱭᱩᱜᱼᱟ ᱦᱟᱜᱠᱷᱟᱡ ᱠᱷᱟᱡ ᱠᱩᱠᱞᱤ ᱨᱮᱱᱟᱜ ᱛᱮᱞᱟ ᱫᱚ ᱾ ᱟᱫᱚ ᱚᱱᱟ ᱜᱮ ᱦᱩᱭᱩᱜ ᱦᱮᱸ ᱦᱮᱸ ᱵᱚᱭᱦᱟ ᱠᱚ ᱛᱟᱦᱮᱸ ᱞᱮᱱᱟ ᱾ ᱵᱟᱝᱠᱷᱟᱡ ᱧᱩᱛᱩᱢ ᱠᱚᱫᱚᱞᱤᱧ ᱞᱟᱹᱭᱫᱟ ᱦᱟᱜᱠᱷᱟᱱᱡ ᱥᱤᱫᱩ, ᱠᱟᱹᱱᱩ, ᱛᱟᱯᱚᱨᱮ ᱯᱷᱩᱞᱳ, ᱡᱷᱟᱱᱳ, ᱪᱟᱱᱫᱽ ᱦᱳᱭ
ᱦᱩᱸ
ᱱᱩᱠᱩ ᱠᱚ ᱛᱟᱦᱮᱸ ᱞᱮᱱᱟ ᱾
ᱟᱪᱪᱷᱟ ᱾
ᱢᱟ ᱟᱹᱵᱤᱱ ᱦᱚᱸ ᱟᱨᱚ ᱠᱩᱠᱞᱤ ᱵᱤᱱ ᱱᱚᱝᱠᱟᱱᱟᱜ ᱾
ᱟᱹᱵᱤᱱᱟᱜ ᱫᱤᱥᱟᱹ ᱢᱮᱱᱟᱜ ᱠᱷᱟᱡ ᱞᱟᱹᱭ ᱵᱤᱱ ᱟᱹᱞᱤᱧ ᱫᱚ ᱯᱩᱨᱟᱹ ᱵᱚᱦᱚᱜ ᱜᱮ ᱵᱞᱮᱝᱠᱚᱜ ᱠᱟᱱ ᱛᱟᱹᱞᱤᱧᱟ᱾
ᱱᱚᱝᱠᱟ ᱫᱚ ᱦᱮᱸ ᱦᱳᱭᱳᱜ ᱜᱮᱭᱟ ᱢᱟᱱᱮ ᱵᱟᱲᱟᱭ ᱛᱩᱞᱩᱡ ᱦᱚᱸ ᱢᱚᱱᱮ ᱚᱱᱟ ᱫᱚ ᱵᱟᱝ ᱚᱰᱳᱝᱚᱜ ᱜᱮᱭᱟ ᱟᱨ ᱴᱷᱤᱠᱟᱪᱷᱮ ᱟᱨᱚᱸ ᱠᱩᱠᱞᱤ ᱞᱤᱧ ᱫᱚᱦᱚᱭᱫᱟ ᱾ ᱥᱤᱫᱩ ᱠᱟᱹᱱᱩ ᱡᱟᱦᱟᱸ ᱦᱩᱞ ᱠᱤᱱ ᱵᱮᱨᱮᱫ ᱞᱮᱫ ᱫᱚ ᱱᱚᱣᱟ ᱦᱩᱞ ᱫᱚ ᱚᱠᱟᱨᱮ ᱦᱩᱭ ᱠᱟᱱᱟ?
ᱵᱷᱚᱜᱽᱱᱟᱰᱤᱦᱤ ᱨᱮ ᱾
ᱦᱮᱸ ᱡᱚᱛᱷᱟᱛ ᱛᱮᱞᱟ ᱾ ᱚᱸ ᱟᱨᱚ ᱚᱱᱠᱟᱱᱟᱜ ᱫᱚ ᱟᱹᱞᱤᱧ ᱢᱟ ᱠᱩᱠᱞᱤ ᱢᱟ ᱵᱟᱹᱞᱤᱧ ᱧᱟᱢᱮᱫᱼᱟ᱾ ᱡᱷᱚᱛᱚᱞᱤᱧ ᱞᱟᱹᱭ ᱪᱟᱵᱟ ᱠᱮᱜᱼᱟ ᱢᱚᱱᱮᱦᱚᱸ ᱢᱟ ᱟᱹᱵᱤᱱ ᱜᱮ ᱡᱩᱫᱤ ᱵᱤᱱ ᱠᱩᱠᱞᱤ ᱵᱤᱱ ᱫᱚᱦᱚᱭ ᱠᱷᱟᱱ ᱛᱮᱞᱟ ᱮᱢ ᱨᱮᱱᱟᱜ ᱞᱤᱧ ᱨᱤᱠᱟᱹᱭᱟ ᱾
ᱦᱚᱭ ᱡᱮ ᱟ ᱚᱱᱟ ᱦᱤᱞᱳᱜ ᱫᱚ ᱟᱭᱢᱟ ᱜᱟᱱ ᱟᱹᱰᱤ ᱜᱟᱱ ᱡᱟᱹᱥᱛᱤ ᱦᱚᱲ ᱠᱚ ᱡᱟᱣᱨᱟ ᱞᱮᱱᱟ ᱟᱨ ᱚᱱᱟ ᱡᱟᱣᱨᱟ ᱛᱚ ᱱᱩᱱᱟᱹᱜ ᱴᱟᱜ ᱥᱚᱦᱚᱡ ᱵᱟᱝ ᱠᱟᱱᱟ ᱡᱮ ᱥᱚᱞᱦᱮ ᱵᱟᱝ ᱠᱟᱱᱟ ᱡᱮ ᱚᱲᱟᱜ ᱚᱲᱟᱜ ᱥᱮᱱ ᱠᱟᱛᱮᱜ ᱡᱟᱦᱟᱸᱭ ᱞᱟᱹᱭ ᱦᱚᱴᱚ ᱠᱟᱜ ᱠᱟᱱᱟᱭ ᱡᱮ ᱫᱮᱞᱟ ᱛᱮᱦᱮᱧ ᱫᱚ ᱱᱚᱱᱰᱮ ᱦᱩᱞ ᱦᱩᱭᱳᱜᱼᱟ ᱛᱳ ᱚᱱᱟ ᱠᱷᱮ ᱛᱨᱮ ᱨᱮ ᱡᱮ ᱥᱤᱫᱩ ᱠᱟᱹᱱᱩ ᱪᱮᱫ ᱫᱟᱨᱟᱭ ᱛᱮ ᱦᱚᱲᱠᱤᱱ ᱦᱚᱦᱚᱣᱟᱫ ᱠᱚ ᱛᱟᱦᱮᱸᱱᱟ ᱪᱮᱫ ᱜᱤᱨᱟᱹᱛᱮ?
ᱱᱚᱣᱟ ᱜᱤᱨᱟᱹ ᱫᱚ ᱦᱟᱯᱮ ᱦᱟᱯᱮ ᱥᱟᱨᱡᱚᱢ ᱜᱤᱨᱟᱹ ᱠᱟᱱᱟ ᱢᱮᱱᱠᱷᱟᱱ ᱱᱚᱣᱟ ᱨᱮᱱᱟᱜ ᱧᱩ ᱛᱩᱢ ᱢᱤᱫᱴᱟᱝ ᱟᱞᱟᱫᱟ ᱛᱟᱦᱮᱸ ᱞᱮᱱᱟ ᱥᱮ ᱪᱮᱜ ᱠᱟ ᱴᱟᱭᱤᱯ
ᱟᱪᱷᱟ ᱚᱱᱟᱫᱚ ᱟᱹᱞᱤᱧ ᱫᱚ ᱵᱟᱹᱞᱤᱧ ᱵᱟᱲᱟᱭᱟ᱾ ᱟᱹᱞᱤᱧ ᱫᱚ ᱥᱟᱨᱡᱚᱢ ᱜᱤᱨᱟᱹ ᱜᱮ ᱵᱟᱲᱟᱭ ᱛᱟᱦᱮᱱ ᱞᱤᱧ᱾
ᱦᱳᱭ ᱥᱟᱨᱡᱚᱢ ᱜᱤᱨᱟᱹ ᱜᱮ ᱢᱚᱱᱮ ᱦᱚᱭ ᱥᱟ ᱟᱹᱞᱤᱧ ᱦᱚᱸ ᱢᱟᱱᱮ ᱫᱤᱥᱟᱹ ᱟᱜ ᱜᱮ ᱵᱟᱹᱞᱤᱧ ᱫᱤᱥᱟᱹᱭᱮᱜᱼᱟ ᱱᱤᱛᱚᱜ ᱫᱚ
ᱟᱪᱷᱟ ᱴ, ᱞᱟᱲ ᱜᱤᱨᱟᱹ᱾
ᱵᱟ, ᱱᱚᱝᱠᱟ ᱥᱟᱨᱡᱚᱢ ᱜᱤᱨᱟᱹ ᱴᱟᱭᱤᱯ ᱜᱮᱭᱟ ᱡᱟ ᱠᱷᱟᱡ
ᱦᱩᱸ,
ᱢᱟ ᱟᱨᱚ ᱠᱩᱠᱞᱤ ᱵᱤᱱ ᱱᱚᱣᱟ ᱵᱚᱨᱪᱚᱝ ᱟᱹᱰᱤ ᱱᱟᱯᱟᱭ ᱠᱩᱠᱞᱤ ᱵᱤᱱ ᱫᱚᱦᱚ ᱞᱮᱜᱼᱟ ᱢᱮᱱᱠᱷᱟᱱ ᱛᱮᱞᱟ ᱫᱚ ᱟᱹᱞᱤᱧ ᱦᱚᱸ ᱥᱚᱴᱷᱤᱠ ᱫᱚ ᱮᱢ ᱞᱮᱱᱟ ᱞᱤᱧ ᱥᱮ ᱵᱟᱝ?
ᱟᱪᱪᱷᱟ ᱦᱟᱸᱜ ᱦᱮᱸ ᱞᱟᱲ ᱜᱤᱨᱟᱹ ᱟᱨ ᱥᱟᱨᱡᱚᱢ ᱜᱤᱨᱟᱹ ᱢᱚᱫᱽᱫᱷᱮ ᱨᱮᱠᱤ ᱡᱟᱸᱦᱟᱱᱟᱜ ᱤᱱᱠᱟᱹ ᱢᱮᱱᱟᱜᱼᱟ? ᱟᱹᱞᱤᱧ ᱵᱟᱞᱤᱧ ᱵᱩᱡᱟ ᱱᱤᱛᱚᱜ ᱜᱮ ᱞᱟᱹᱭ ᱮᱱᱟ, ᱞᱟᱲ ᱜᱤᱨᱟᱹ ᱪᱮᱫ ᱠᱟᱱᱟ ᱥᱟᱨᱡᱚᱢ ᱜᱤᱨᱟᱹ ᱪᱮᱫ ᱠᱟᱱᱟ?
ᱚᱱᱟ ᱦᱚᱸ ᱟᱹᱞᱤᱧ ᱵᱟᱹᱞᱤᱧ ᱞᱟᱹᱭ ᱫᱟᱲᱮᱭᱟᱜ ᱠᱟᱱᱟ ᱦᱟᱸᱜ ᱠᱷᱟᱡ᱾
ᱟᱪᱪᱷᱟ᱾ ᱟᱨ ᱡᱟᱸᱦᱟᱱᱟᱜ?
ᱟᱨ ᱚᱝᱠᱟᱱᱟᱜ ᱢᱟ ᱠᱩᱠᱞᱤ ᱢᱟ ᱵᱟᱹᱞᱤᱧ ᱧᱮᱞᱟᱠᱟᱫ᱾ ᱛᱟᱦᱞᱮ ᱟᱯᱮ ᱫᱤᱥᱚᱢ ᱥᱮᱫ ᱡᱟᱦᱟᱸ ᱚᱱᱮ ᱡᱟᱸᱦᱱᱟᱜ ᱛᱮᱜᱮ ᱢᱩᱨᱛᱤ ᱠᱤᱢᱵᱟ ᱤᱭᱟᱹ ᱫᱷᱤᱨᱤ ᱡᱟᱦᱟᱸ ᱨᱮᱠᱚ ᱵᱚᱸᱜᱟ ᱵᱩᱨᱩᱭ ᱫᱚ ᱱᱚᱜᱼᱚ ᱦᱩᱞ ᱢᱟᱦᱟ ᱦᱤᱞᱳᱜ, ᱛᱟᱦᱞᱮ ᱚᱱᱟ ᱫᱚ ᱟᱯᱮ ᱫᱤᱥᱚᱢ ᱥᱮᱫ ᱫᱚ ᱢᱟᱱᱮ ᱚᱠᱚᱭᱮ ᱵᱚᱸᱜᱟᱭ ᱜᱮᱭᱟ? ᱟ, ᱱᱟᱭᱠᱮ ᱥᱮ ᱡᱟᱭᱦᱳᱠ ᱢᱤᱫᱴᱟᱝ ᱤᱭᱟᱹ ᱠᱚ ᱫᱷᱤᱨᱤ ᱠᱚ ᱥᱟᱵ ᱠᱟᱫᱮᱭᱟ ᱚᱝᱠᱟ ᱴᱟᱭᱤᱯ?
ᱵᱟᱝ ᱟᱞᱮ ᱴᱷᱮᱱ ᱫᱚ ᱱᱚᱸᱰᱮ ᱫᱚ ᱱᱟᱭᱠᱮ ᱜᱮ ᱵᱚᱸᱜᱟᱭᱟᱭ᱾
ᱦᱮᱸ ᱦᱮᱸ᱾
ᱟᱯᱮ ᱥᱮᱫ ᱫᱚ?
ᱟᱫᱚ ᱚᱱᱟ ᱫᱚ ᱱᱟᱭᱠᱮ ᱦᱚᱸ ᱵᱚᱸᱜᱟᱭ ᱜᱮᱭᱟ, ᱰᱟᱺᱜᱽᱣᱟᱹ ᱠᱚᱲᱟ ᱜᱤᱫᱽᱨᱟᱹ ᱦᱚᱸᱠᱚ ᱵᱚᱸᱜᱟᱭ ᱜᱮᱭᱟ᱾
ᱟᱪᱪᱷᱟ ᱟᱞᱮ ᱴᱷᱮᱡ ᱫᱚ ᱢᱤᱫ ᱦᱚᱲ ᱜᱮ ᱱᱟᱭᱠᱮ ᱢᱮᱱᱟᱭᱟ ᱩᱱᱤᱜᱮ ᱵᱚᱸᱜᱟᱭᱟ᱾
ᱦᱮᱸ ᱦᱮᱸ
ᱦᱩᱸ᱾
ᱴᱷᱤᱠ ᱜᱮᱭᱟ ᱢᱮᱱ ᱢᱟ ᱟᱹᱰᱤ ᱜᱷᱟᱹᱲᱤᱡ ᱞᱟᱝ ᱨᱚᱯᱚᱲᱮᱱᱟ ᱦᱮᱸᱥᱮ᱾
ᱦᱳᱭ